ᱛᱩᱝ
ᱦᱮᱸ ᱦᱮᱞᱳ
ᱦᱮᱸ ᱜᱚᱝᱠᱮ ᱡᱚᱦᱟᱨ ᱜᱮ
ᱦᱮᱸ ᱡᱚᱦᱟᱨ ᱜᱮᱸ
ᱟᱫᱚ ᱜᱚᱝᱠᱮ ᱱᱤᱛᱚᱜ ᱫᱚᱞᱤᱧ ᱞᱟᱹᱭ ᱦᱚᱪᱚᱭᱮᱫ ᱛᱟᱷᱮᱫ ᱟᱞᱟᱝ ᱫᱚ ᱢᱟᱱᱮ ᱢᱟᱱᱮ ᱡᱟᱦᱟᱱᱟᱜ ᱢᱤᱫᱴᱟᱝ ᱥᱟᱛᱟᱢ ᱪᱮᱛᱟᱱ ᱨᱮᱞᱟᱝ ᱟᱨ ᱜᱟᱞᱚᱪ ᱞᱮᱠᱷᱟᱱ ᱠᱟᱹᱴᱤᱡ ᱵᱷᱟᱹᱜᱤ ᱠᱚᱜ ᱠᱮᱭᱟ
ᱦᱳᱭ ᱦᱳᱭ ᱦᱮᱸ ᱞᱟᱹᱭ ᱵᱮᱱ
ᱦᱩᱸ ᱟᱫᱚ ᱱᱚᱜᱼᱚᱭ ᱱᱤᱛᱚᱜ ᱢᱟ ᱟᱵᱚ ᱢᱟ ᱡᱚᱛᱚ ᱦᱚᱲ ᱢᱟ ᱵᱟᱵᱚ ᱡᱚᱛᱚ ᱦᱚᱲ ᱵᱟᱵᱚ ᱚᱞ ᱯᱟᱲᱦᱟᱣ ᱠᱟᱫᱟ ᱡᱚᱛᱚ ᱦᱚᱲ ᱜᱮ ᱢᱟᱱᱮ ᱱᱚᱜᱼᱚᱭ ᱱᱟᱟᱜ ᱵᱚ ᱪᱟᱥᱵᱥ ᱮᱫᱟ ᱱᱤᱛᱚᱜᱟᱨ ᱫᱚᱟᱜ ᱪᱟᱞᱟᱜ ᱠᱟᱱ ᱛᱟᱵᱚᱱᱟ
ᱦᱳᱭ ᱦᱳᱭ
ᱦᱳᱭ ᱟᱫᱚ ᱪᱟᱥᱵᱟᱥ ᱪᱮᱛᱟᱱ ᱨᱮᱜᱮ ᱠᱟᱹᱴᱤᱡ ᱞᱟᱝ ᱜᱟᱞᱚᱪ ᱞᱮᱠᱷᱟᱱ ᱵᱷᱟᱭ ᱠᱚᱜ ᱠᱮᱭᱟ
ᱟᱨ ᱚᱠᱟᱴᱟᱜ ᱟᱨᱵᱮᱱ ᱫᱷᱟᱶ ᱞᱟᱹᱭ ᱵᱮᱱ ᱵᱟᱹᱞᱤᱧ ᱵᱩᱡᱷᱟᱹᱣ ᱴᱷᱤᱠ ᱞᱮᱫᱟ ᱟᱨ ᱢᱮᱫᱟᱱ ᱞᱟᱹᱭ ᱟᱹᱞᱤᱧ ᱵᱮᱱ
ᱡᱟᱦᱟᱸᱴᱟᱜ ᱫᱚᱵᱚ ᱞᱟᱹᱭᱮᱫ ᱠᱟᱱᱟ ᱮᱜᱽᱨᱤᱠᱟᱞᱪᱟᱨ ᱨᱮᱱᱟᱜ ᱪᱟᱥᱵᱟᱥ ᱪᱮᱛᱟᱱ ᱨᱮᱱᱟᱜ ᱵᱚ ᱟᱨ ᱪᱟᱥᱵᱟᱥ ᱪᱮᱛᱟᱱ ᱦᱜ ᱞᱟᱝ ᱜᱟᱞᱚᱪᱼᱟ ᱱᱤᱛᱚᱜ ᱫᱚ
ᱦᱳᱭ ᱦᱳᱭ ᱦᱳᱭ ᱦᱮᱸ ᱢᱟ ᱞᱟᱹᱭ ᱵᱮᱱ ᱟᱪᱪᱷᱟ ᱮᱛᱚᱦᱚᱵ ᱵᱮᱱ ᱟᱫᱚ ᱦᱟᱸᱜ ᱟᱹᱞᱤᱧ ᱦᱚᱞᱤᱧ ᱞᱟᱹᱭᱟ
ᱟᱜ ᱟᱵᱚ ᱫᱚ ᱡᱟᱦᱟᱸ ᱪᱟᱥᱵᱟᱥ ᱵᱚᱱ ᱞᱟᱹᱭᱟᱭ ᱠᱟᱱᱟ ᱥᱩᱫᱷᱩ ᱢᱟᱱᱮ ᱡᱟᱦᱟᱸᱴᱟᱜ ᱫᱚᱠᱚ ᱞᱟᱹᱭᱫᱟ ᱮᱜᱨᱤᱠᱟᱞᱪᱟᱨ᱾ ᱚᱱᱟ ᱫᱚ ᱥᱩᱫᱩ ᱱᱚᱜᱼᱚᱭ ᱟᱵᱚ᱾ ᱦᱩᱲᱩ ᱵᱚ ᱨᱚᱦᱚᱭᱟ ᱵᱟᱠᱷᱟᱱ ᱡᱟᱦᱱᱟᱜ ᱮᱴᱟᱜᱚᱜ ᱠᱚᱵᱚ ᱨᱚᱦᱚᱭᱟ ᱚᱱᱟ ᱥᱩᱫᱩ ᱫᱚ ᱵᱟᱠᱚ ᱞᱟᱹᱭ ᱦᱚᱪᱚᱣᱟᱜ ᱠᱟᱱᱟ ᱚᱱᱟ ᱢᱮᱱᱛᱮᱫᱚ ᱟᱵᱚ ᱫᱚ ᱱᱚᱣᱟᱜ ᱚᱲᱟᱜ ᱠᱚᱨᱮ ᱡᱟᱦᱟᱸ ᱥᱤᱢ ᱠᱚ ᱥᱩᱠᱨᱤ ᱠᱚ ᱵᱟᱠᱷᱟᱱ ᱰᱟᱝᱨᱤ ᱢᱮᱨᱚᱢ ᱠᱚ ᱫᱚᱦᱚ ᱠᱟᱜ ᱠᱚᱫᱟ᱾ ᱩᱱᱠᱩ ᱠᱚᱦᱚᱸ ᱠᱚ᱾ ᱡᱷᱚᱛᱚ ᱠᱚᱛᱮ ᱢᱮᱥᱟ ᱛᱟᱦᱮᱸᱱᱟᱜ ᱞᱟᱹᱭ ᱟᱜ ᱱᱟᱜ ᱮᱜᱨᱤᱠᱟᱞᱪᱟᱨ ᱢᱮᱱ ᱦᱚᱪᱚ ᱠᱟ ᱦ ᱦᱳᱭ ᱦᱚᱭ ᱟᱫᱚ
ᱮ‍ᱸ ᱜᱚᱝᱠᱮ ᱚᱱᱟ ᱮᱸ ᱮᱴᱟᱜᱱᱟᱜ ᱰᱟᱹᱝᱨᱤ ᱠᱚᱵᱮᱱ ᱢᱮᱱᱮᱫ ᱠᱟᱱᱟ ᱚᱱᱟ ᱢᱮᱨᱚᱢ ᱠᱚ ᱰᱟᱹᱝᱨᱤ ᱠᱚ ᱥᱮ ᱦᱮᱸ ᱤᱭᱟᱹ ᱠᱚ ᱱᱩᱠᱩ ᱥᱤᱢ ᱠᱚ ᱚᱱᱟ ᱠᱚᱦᱚᱸ ᱜᱚᱝᱠᱮ ᱦᱮᱸ ᱚᱱᱟ ᱠᱚᱨᱮᱱᱟᱜ ᱦᱚᱸ ᱜᱚᱢᱠᱮ ᱤᱭᱟᱹ ᱚᱱᱟ ᱡᱮᱴᱟ ᱯᱳᱞᱴᱤ ᱯᱷᱟᱨᱢᱮ ᱢᱮᱱᱟᱜ ᱠᱟᱫᱟ ᱱᱚᱱᱚᱛ ᱫᱚ ᱡᱟᱹᱥᱛᱤ ᱫᱚᱵᱚᱱ ᱧᱮᱞ ᱟᱠᱟᱫᱟ ᱛᱮ ᱯᱟᱞᱴᱤ ᱯᱷᱚᱨᱢᱮ ᱠᱚ ᱟᱫᱚ ᱦᱮᱸ ᱟᱫᱚ ᱜᱚᱢᱠᱮ ᱱᱚᱱᱚᱛᱮ ᱫᱚ ᱱᱚᱣᱟ ᱦᱮᱸ ᱯᱟᱞᱴᱤ ᱯᱷᱨᱢᱮ ᱮᱥᱠᱟᱨ ᱫᱚ ᱵᱟᱹᱱᱩᱜ ᱠᱟᱫᱟ ᱱᱚᱱᱛᱮ ᱫᱚ ᱱᱚᱜᱼᱚ ᱱᱚᱣᱟ ᱡᱮᱴᱟ ᱱᱩᱠᱩ ᱥᱩᱠᱨᱤ ᱯᱷᱟᱨᱢᱮ ᱦᱚᱸ ᱢᱮᱱᱟᱜ ᱠᱟᱜ ᱜᱮᱭᱟ ᱥᱮ ᱢᱮᱨᱚᱢ ᱯᱷᱟᱨᱢᱮ ᱠᱚᱦᱚᱸ ᱚᱱᱟ ᱠᱚᱦᱚᱸ ᱢᱮᱱᱟᱜ ᱠᱟᱜ ᱜᱮᱭᱟ ᱦᱳᱭ ᱟᱨ ᱱᱚᱣᱟ ᱜᱮᱰᱮ ᱠᱚᱦᱚᱸ ᱚᱱᱟ ᱠᱚᱦᱚᱸ ᱢᱟᱱᱮ ᱢᱮᱱᱟᱜ ᱠᱟᱜ ᱜᱮᱭᱟ ᱚᱱᱟ ᱠᱚᱦᱚᱸ
ᱟᱪᱪᱷᱟ
ᱦᱳᱭ
ᱦᱮᱸ ᱟᱫᱚ ᱱᱚᱶᱟ ᱠᱚ ᱢᱮᱱᱟᱜᱼᱟ ᱠᱤᱱᱛᱩ ᱢᱟᱱᱮ ᱟᱵᱚᱨᱮᱱ ᱦᱟᱯᱲᱟᱢ ᱠᱚᱫᱚ ᱠᱩ ᱜᱚ ᱵᱟᱰᱟᱭᱟᱪᱷᱮ ᱵᱟᱸᱻᱟ ᱜᱚᱜᱚ ᱜᱳ ᱵᱟᱵᱟ ᱠᱚ ᱵᱟᱠᱚ ᱵᱟᱫᱟᱭᱟ ᱪᱷᱮ ᱵᱟᱝᱼᱟ ᱡᱟᱦᱟᱸᱴᱟᱜ ᱞᱟᱝ ᱞᱟᱹᱭ ᱦᱚᱪᱚᱭᱟ ᱮᱜᱨᱤᱠᱟᱞᱪᱟᱨ ᱛᱮ ᱱᱚᱣᱟ ᱮᱜᱽᱨᱤᱠᱟᱞᱪᱟᱨ ᱛᱮ ᱯᱟᱹᱴᱷᱩᱣᱟᱹ ᱟᱛᱮᱜ ᱨᱮ ᱦᱚᱸ ᱟᱨ ᱠᱚ ᱢᱟᱱᱮ ᱮᱦᱚᱵᱽ ᱦᱚᱲ ᱦᱚᱯᱚᱱ ᱠᱚ ᱢᱟᱱᱮ ᱟᱹᱰᱤ ᱞᱟᱯᱷᱟᱝ ᱥᱮᱱ ᱵᱚᱱ ᱥᱮᱱ ᱥᱮᱱ ᱫᱟᱲᱮᱭᱟᱜᱼᱟ ᱚᱱᱟᱴᱟᱜ ᱢᱟᱱᱮ ᱟᱹᱣᱨᱤ ᱠᱚ ᱤᱭᱟᱹ ᱜᱮᱭᱟ
ᱦᱳᱭ ᱦᱳᱭ
ᱦᱳᱭ
ᱦᱮᱸ ᱚᱱᱟ ᱫᱚ ᱴᱷᱤᱠ ᱴᱷᱤᱠ ᱜᱮᱵᱮᱱ ᱞᱟᱹᱭ ᱟᱠᱟᱫᱼᱟ ᱡᱮ ᱢᱟᱱᱮ ᱟᱵᱚᱨᱮᱱ ᱟᱨᱠᱤ ᱟᱸᱜᱟᱢ ᱛᱟᱠᱚ ᱩᱱᱠᱩ ᱫᱚᱛ ᱟᱹᱣᱨᱤ ᱠᱚ ᱤᱭᱟᱹᱭ ᱛᱟᱵᱚᱱᱟ ᱢᱮᱱᱠᱷᱟᱱ ᱟᱵᱚ ᱱᱚᱜᱼ ᱱᱟ ᱵᱚᱱ ᱪᱤᱠᱠᱟ ᱤᱫᱤ ᱞᱮᱠᱷᱟᱱ ᱥᱮ ᱱᱤᱭᱟᱹ ᱠᱚᱨᱮᱱᱟᱜ ᱤᱭᱟᱹ ᱠᱚᱨᱟᱣ ᱠᱚᱦᱚᱸ ᱟᱹᱞᱤᱧ ᱫᱚᱞᱤᱧ ᱢᱟᱱᱮ ᱢᱚᱡᱽ ᱫᱚᱞᱤᱧ ᱢᱮᱱᱟ ᱜᱮ ᱡᱮ ᱦᱮᱸ ᱱᱤᱭᱟᱹ ᱠᱚᱦᱚᱸ ᱠᱚᱨᱟᱣ ᱫᱚ ᱩᱪᱤᱛ ᱢᱟᱱᱮ ᱡᱟᱹᱨᱩᱲ ᱠᱟᱱ ᱛᱟᱵᱚᱱ ᱜᱮᱭᱟ
ᱦᱳᱭ
ᱦᱳᱭ
ᱦᱮᱸ ᱟᱨ ᱱᱚᱣᱟ ᱠᱚᱫᱚ ᱟᱵᱚ ᱫᱚ ᱢᱟᱱᱮ ᱟᱹᱰᱤ ᱡᱩᱫᱤ ᱟᱵᱚ ᱵᱚ ᱯᱟᱹᱴᱷᱩᱣᱟᱹᱭᱟ ᱱᱚᱣᱟ ᱮᱜᱨᱤᱠᱟᱞᱪᱟᱨ ᱱᱤᱭᱟ. ᱛᱮ ᱛᱟᱦᱚᱞᱮ ᱟᱹᱰᱤ ᱞᱚᱜᱚᱱ ᱵᱚᱱ ᱥᱮᱬᱟᱭᱟ ᱪᱤᱠᱮᱫᱟᱜ ᱥᱮ ᱟᱵᱚ ᱫᱚ ᱜᱤᱫᱽᱨᱟᱹ ᱠᱷᱚᱱ ᱜᱮ ᱱᱚᱜ ᱚᱭ ᱵᱚ ᱪᱟᱞᱟᱜ ᱠᱟᱱᱟ ᱵᱟᱹᱫ ᱵᱟᱹᱭᱦᱟᱹᱲ ᱠᱚᱨᱮ ᱵᱚ ᱠᱟᱹᱢᱤ ᱠᱟᱱᱟ ᱛᱚ ᱚᱠᱟᱞᱮ ᱞᱮᱠᱟᱛᱮ ᱨᱚᱦᱚᱭ ᱞᱮᱠᱷᱟᱱ ᱚᱠᱟ ᱞᱮᱠᱟᱛᱮ ᱵᱷᱟᱜᱤ ᱦᱩᱭᱩᱜᱭᱼᱟ ᱛᱚ ᱚᱱᱟ ᱠᱚᱫᱚ ᱟᱹᱰᱤ ᱜᱟᱱ ᱜᱮᱵᱚᱱ ᱵᱟᱲᱟᱭᱟ ᱟᱫᱚ ᱚᱱᱟ ᱠᱚ ᱡᱩᱫᱤ ᱟᱵᱚ ᱱᱚᱜ ᱚᱣ ᱱᱟᱜ ᱯᱚᱨᱤᱠᱠᱷᱟ ᱠᱚᱨᱮ ᱡᱩᱫᱤ ᱦᱩᱭᱩᱜ ᱛᱟᱵᱚᱱᱟ ᱛᱚ ᱚᱱᱟ ᱠᱚ ᱟᱵᱚ ᱵᱮᱱᱟᱣ ᱠᱟᱛᱮᱵᱚᱱ ᱚᱞ ᱨᱮᱦᱚᱸ ᱟᱹᱰᱤ ᱵᱷᱟᱹᱜᱤ ᱱᱟᱢᱵᱟᱨ ᱜᱮᱵᱚ ᱱᱟᱜ ᱵᱚᱱ ᱧᱟᱢᱟ ᱱᱟᱜ
ᱦᱳᱭ ᱦᱳᱭ ᱦᱳᱭ ᱵᱟᱝ ᱮᱱᱠᱷᱟᱱ ᱱᱚᱣᱟ ᱫᱚ ᱴᱷᱤᱠ ᱜᱮᱵᱮᱱ ᱞᱟᱹᱭ ᱟᱠᱟᱜᱼᱟᱸ ᱦᱮᱸᱪᱮ ᱱᱤᱭᱟᱹ ᱟᱵᱚᱨᱮᱱ ᱡᱮᱴᱟ ᱱᱚᱣᱟ ᱯᱚᱨᱤᱠᱠᱷᱟ ᱠᱚᱨᱮ ᱦᱚᱸ ᱦᱮᱡ ᱞᱮᱱᱠᱷᱟᱡ ᱥᱮ ᱱᱤᱭᱟᱹ ᱠᱚ ᱵᱟᱵᱚᱫ ᱛᱮ ᱟᱵᱚ ᱠᱚᱦᱚᱸ ᱵᱚᱱ ᱚᱞ ᱠᱟᱛᱮᱮᱫ ᱵᱚᱱ ᱥᱮᱬᱟ ᱞᱮᱠᱷᱟᱡ ᱥᱮᱵᱚᱱ ᱵᱟᱲᱟᱭ ᱦᱚᱪᱚ ᱞᱮᱠᱚ ᱠᱷᱟᱱ ᱫᱚ ᱱᱤᱭᱟᱹ ᱠᱚᱦᱚᱸ ᱟᱹᱰᱤ ᱱᱟᱯᱟᱭ ᱡᱤᱱᱤᱥ ᱠᱟᱱ ᱜᱮᱭᱟ ᱠᱟᱨᱚᱱ ᱱᱤᱭᱟᱹ ᱠᱚᱫᱚ ᱟᱵᱚ ᱜᱮᱛᱚ ᱱᱚᱣᱟ ᱠᱚᱫᱚ ᱮᱛᱚᱦᱚᱵ ᱦᱩᱭᱩᱜ ᱛᱟᱵᱚᱱᱟ ᱟᱨ ᱟᱵᱚᱜᱮ ᱱᱤᱭᱟᱹ ᱠᱚᱫᱚ ᱠᱚᱨᱟᱣ ᱤᱫᱤ ᱦᱩᱭᱩᱜ ᱛᱟᱵᱚᱱᱟ ᱥᱮ ᱟᱵᱚ ᱠᱚ ᱠᱚᱨᱟᱣ ᱤᱫᱤ ᱦᱩᱭᱩᱜ ᱛᱟᱵᱚᱱᱟᱥᱮ ᱱᱤᱭᱟ. ᱠᱚᱫᱚ ᱫᱮᱷᱟᱣ ᱦᱩᱭᱩᱜ ᱛᱟᱵᱚᱱᱟ ᱡᱮᱮ ᱱᱤᱭᱟᱹ ᱠᱚᱦᱚᱸ ᱠᱚᱨᱟᱣ ᱫᱚ ᱢᱤᱫᱴᱮᱱ ᱞᱟᱹᱠᱛᱤ ᱠᱟᱱ ᱜᱮᱭᱟ
ᱦᱳᱭ ᱦᱳᱭ ᱦ
ᱦᱳᱭ
ᱟᱫᱚ ᱜᱚᱝᱠᱮ ᱱᱤᱛᱚᱜ ᱢᱟ ᱧᱮᱞᱚᱜ ᱠᱟᱱᱟ ᱟᱵᱚ ᱡᱟᱹᱥᱛᱤ ᱢᱟ ᱱᱚᱜ ᱚᱭ ᱥᱟᱨᱵᱤ ᱵᱮ ᱵᱷᱟᱨ ᱫᱟ
ᱦᱳᱭ
ᱦᱳᱭ ᱟᱫᱚ ᱱᱚᱣᱟ ᱤᱭᱟᱹ ᱢᱟᱱᱮ ᱤᱰᱤᱜᱟᱱ ᱟᱵᱚᱣᱟᱜ ᱱᱚᱜᱼᱚᱭ ᱦᱟᱥᱟ ᱠᱚ ᱠᱷᱩᱛᱤᱜ ᱠᱟᱱ ᱛᱟᱵᱚᱱᱟ ᱟᱹᱰᱤ ᱡᱳᱨ ᱜᱮ
ᱦᱮᱸ ᱦᱳᱭ ᱦᱳᱭ
ᱦᱮᱸ ᱟᱫᱚ ᱱᱚᱣᱟ ᱠᱚ ᱡᱮᱛᱮ ᱢᱟᱱᱮ ᱦᱮᱸ ᱟᱞᱚ ᱠᱷᱩᱛᱤ ᱛᱵᱚᱱ ᱢᱟ ᱦᱟᱥᱟ ᱠᱚ ᱚᱱᱟ ᱠᱷᱟᱹᱛᱤᱨ ᱠᱷᱟᱹᱛᱤᱨ ᱢᱟᱱᱮ ᱪᱮᱫ ᱪᱮᱫ ᱠᱚᱨᱟᱣ ᱞᱮᱠᱷᱟᱱ ᱟᱵᱤᱱᱟᱜ ᱢᱚᱱᱮᱛᱮ ᱵᱷᱟᱜᱤ
ᱟᱹᱞᱤᱧᱟᱜ ᱢᱚᱱᱮ ᱫᱚ ᱜᱚᱢᱠᱮ ᱱᱚᱜᱼᱚᱭ ᱡᱮ ᱱᱤᱭᱟᱹ ᱫᱚᱠᱟᱱ ᱠᱷᱚᱡ ᱚᱱᱟ ᱥᱟᱨ ᱠᱚᱵᱚᱱ ᱟᱹᱜᱩᱭᱟ ᱠᱟᱱᱟ ᱥᱮ ᱢᱟᱴᱷ ᱨᱮᱵᱚᱱ ᱮᱨᱟᱜ ᱠᱟᱱᱟ ᱱᱤᱭᱟᱹ ᱫᱚ ᱦᱟᱥᱟ ᱫᱚ ᱠᱷᱩᱚᱛᱜ ᱠᱟᱱ ᱛᱟᱵᱚᱱ ᱜᱮᱭᱟ ᱱᱤᱭᱟᱹ ᱫᱚ ᱴᱷᱤᱠ ᱜᱮᱵᱮᱱ ᱢᱮᱱᱫᱟ᱾ ᱢᱮᱱᱠᱷᱟᱱ ᱟᱹᱞᱤᱧ ᱫᱚ ᱱᱤᱭᱟᱹ ᱵᱟᱠᱷᱨᱟ ᱫᱚᱞᱤᱧ ᱢᱮᱱᱟ ᱡᱮ ᱚᱱᱟ ᱚᱱᱟᱴᱷᱟᱜ ᱵᱟᱝ ᱤᱭᱩᱥ ᱠᱟᱛᱮᱮᱫ ᱚᱱᱟᱴᱟᱜ ᱵᱟᱝ ᱵᱮᱵᱚᱦᱟᱨ ᱠᱟᱛᱮᱜ ᱟᱵᱚ ᱫᱚ ᱡᱮ ᱱᱚᱜᱼᱚᱭ ᱱᱚᱜᱼᱚᱭ ᱜᱩᱨᱤᱡ ᱵᱟᱟᱸᱫᱮ ᱠᱚ ᱛᱟᱦᱮᱱ ᱛᱟᱵᱚᱱ ᱜᱮᱭᱟ ᱟᱵᱚᱣᱟᱜ ᱫᱚ ᱜᱩᱨᱤᱡ ᱨᱮᱱᱟᱜ ᱡᱮᱴ ᱴᱟ ᱦᱳᱭ ᱚᱱᱟ ᱜᱩᱨᱤᱡ ᱨᱮᱱᱟᱜ ᱚᱱᱟ ᱡᱮᱴᱟ ᱥᱮᱭᱟ ᱡᱤᱱᱤᱥ ᱚᱱᱟ ᱦᱚᱳᱭᱛᱳ ᱟᱹᱬ ᱥᱮᱭᱟ ᱥᱮ ᱜᱩᱨᱤᱡ ᱠᱩ ᱚᱱᱟ ᱠᱚ ᱚᱱᱟ ᱠᱚ ᱥᱮᱭᱟ ᱡᱩᱫᱤ ᱟᱵᱚ ᱢᱟᱴᱷ ᱨᱮᱵᱚᱱ ᱮᱢ ᱞᱮᱠᱷᱟᱱ ᱢᱮᱱᱠᱷᱟᱱ ᱡᱮᱴᱟ ᱫᱚᱠᱟᱱ ᱫᱚᱠᱟᱱ ᱠᱷᱚᱱ ᱠᱤᱨᱤᱧ ᱟᱹᱜᱩ ᱠᱟᱛᱮ ᱡᱮᱴᱟ ᱵᱚᱱ ᱞᱟᱜᱟᱣ ᱮᱫᱟ ᱚᱱᱟ ᱠᱷᱚᱱ ᱵᱷᱟᱹᱜᱤ ᱯᱷᱚᱞᱚᱱ ᱫᱚ ᱟᱵᱚ ᱟᱚ ᱱᱤᱭᱟᱹ ᱡᱩᱫᱤ ᱚᱱᱟ ᱟᱵᱚᱣᱟᱜ ᱡᱮᱴᱟᱟᱱᱟ ᱤᱭᱟᱹ ᱵᱟᱨᱠᱤ ᱱᱤᱡᱮᱛᱮ ᱡᱮᱴᱟ ᱚᱱᱟ ᱟᱵᱚᱣᱟᱜ ᱜᱩᱨᱤᱡ ᱢᱟᱸᱫᱮ ᱠᱷᱚᱱ ᱡᱟᱦᱟᱸᱴᱟᱜ ᱥᱟᱨ ᱦᱩᱭᱩᱜ ᱠᱟᱱ ᱛᱟᱵᱚᱱᱟ ᱚᱱᱟ ᱨᱮᱜᱮ ᱢᱮᱱᱠᱷᱟᱱ ᱡᱟᱹᱛᱤᱼᱼ ᱡᱥᱛᱤ ᱯᱷᱚᱞᱚᱱ ᱫᱚ ᱟᱹᱞᱤᱧ ᱫᱚᱞᱤᱧ ᱢᱮᱱᱟ ᱦᱚᱭᱛᱳ ᱚᱱᱟ ᱨᱮᱜᱮ ᱡᱥᱛᱤ ᱟᱵᱚᱣᱟᱜ ᱫᱚ ᱦᱩᱭᱩᱜᱼᱟ ᱯᱷᱚᱞᱚᱱ ᱫᱚᱼᱼ
ᱦᱳᱭ ᱜᱚᱝᱠᱮ ᱦᱳᱭ ᱡᱟᱦᱟᱸ ᱞᱮᱠᱟᱵᱤᱱ ᱞᱟᱹᱭ ᱦᱚᱪ ᱠᱮᱫ ᱛᱚᱱ ᱫᱚ ᱟᱵᱚᱣᱟᱜ ᱡᱟᱦᱟᱸ ᱜ ᱠᱚ ᱢᱮᱱᱟᱜᱼᱟ᱾ ᱚᱱᱟᱜᱮ ᱢᱟᱱᱮ ᱚᱱᱟ ᱫᱚ ᱢᱟᱱᱮ ᱟᱹᱰᱤ ᱞᱚᱜᱚᱱ ᱱᱚᱜᱚᱭᱱᱟᱼᱼ ᱚᱛ ᱥᱟᱞ ᱫᱚ ᱩᱱᱤ ᱫᱚ ᱟᱹᱰᱤ ᱞᱩᱜᱽᱱᱤ ᱩᱱᱤ ᱫᱚ ᱢᱮᱥᱟᱜ ᱛᱟᱵᱚᱱᱟ᱾ ᱩᱱᱤ ᱫᱚ ᱵᱚᱱᱫᱩᱛᱚ ᱯᱩᱨᱱᱚ ᱜᱮᱟᱭ ᱟᱨ ᱮᱴᱟᱱᱼᱼ ᱦ ᱡᱟᱦᱟᱸ ᱥᱟᱨᱵᱷᱤᱥ ᱠᱚᱵᱚᱱ ᱮᱢᱟᱜ ᱠᱟᱱ ᱫᱚ ᱱᱚᱣᱟ ᱠᱚᱫᱚ ᱤᱧ ᱫᱚᱼᱼ ᱴᱷᱤᱠ ᱜᱮᱮᱭᱟ ᱟᱫᱚ ᱢᱟᱱᱮ ᱦᱟᱥᱟ ᱥᱟᱞᱟᱜ ᱫᱚ ᱩᱱᱟᱜ ᱟ ᱛᱟᱞᱢᱤᱞ ᱫᱚ ᱵᱟᱭ ᱡᱚᱢ ᱛᱟᱵᱚᱱᱟ᱾ ᱚᱱᱟ ᱫᱚ ᱢᱟᱱᱮ ᱮᱢ ᱫᱚ ᱵᱟᱵ ᱢᱮᱱᱫᱟ ᱴᱷᱤᱠ ᱜᱮᱭᱟ ᱟᱫᱚ ᱦᱟᱥᱟ ᱨᱮᱱᱟᱜ ᱡᱟᱦᱟᱸ ᱩᱨᱵᱚᱨ ᱟ ᱢᱮᱱᱟᱜ ᱟᱠᱟᱫ ᱛᱟᱵᱚᱱᱟ ᱟᱨ ᱡᱟᱦᱟᱸᱼᱼ ᱢᱟᱱᱮ ᱮ ᱡᱟᱦᱟᱸᱭ ᱛᱤᱡᱩ ᱠᱚ ᱦᱟᱥᱟ ᱞᱟᱹᱜᱤᱫ ᱢᱟᱱᱮ ᱠᱟᱹᱢᱤᱭᱟ ᱠᱚ ᱡᱮᱢᱚᱱ ᱢᱮᱱᱟᱜ ᱠᱟᱜ ᱠᱚᱣᱟᱼ- ᱠᱚᱞᱮᱱᱰ ᱩᱱᱠᱩ ᱠᱚᱫᱚ ᱢᱟᱱᱮ ᱦᱳᱭ ᱩᱱᱠᱩ ᱠᱚᱫᱚᱼᱼ ᱜᱩᱡᱩᱜ ᱠᱟᱱᱟ ᱠᱚ
ᱦᱳᱭ ᱦᱳᱭ
ᱦᱳᱭ ᱟᱨ ᱡᱟᱦᱟᱸ ᱢᱟᱱᱮᱼᱼ ᱟᱨ ᱡᱟᱦᱟᱸ ᱦᱟᱹᱠᱩ ᱠᱚ ᱢᱮᱱᱟᱜ ᱠᱫ ᱠᱚᱣᱟ᱾
ᱦᱳᱭ ᱦᱮᱸ ᱦᱮᱸ ᱟᱪᱷᱟ ᱜᱚᱢᱠᱮ ᱚᱱᱟ ᱚᱱᱟᱞᱤᱧ ᱢᱮᱱᱫᱟ? ᱡᱮᱴᱟ ᱱᱤᱭᱟᱹ ᱵᱮᱱ ᱞᱟᱹᱭᱫᱟ ᱡᱮ ᱩᱱᱠᱩ ᱟᱵᱚᱨᱮᱱ ᱞᱮᱸᱰᱮᱫ ᱩᱱᱠᱩ ᱦᱚᱸ ᱟᱵᱚᱨᱮᱱ ᱢᱟᱱᱮᱼᱼ ᱪᱟᱹᱥᱤᱤᱨᱮᱱ ᱦᱚᱲ ᱞᱟᱹᱜᱤᱫ ᱫᱚ ᱩᱱᱠᱩ ᱦᱚᱸ ᱟᱵᱚᱨᱮᱱ ᱢᱤᱫᱴᱮᱡ ᱢᱟᱱᱮᱼᱼ ᱩᱱᱠᱩ ᱪᱟᱹᱥᱤ ᱦᱚᱲ ᱜᱮᱵᱚᱱ ᱢᱮᱱ ᱫᱟᱲᱮ ᱟᱠᱠᱚᱣᱟ ᱩᱱᱠᱩ ᱢᱮᱱᱱᱨᱮᱜ ᱫᱚ᱾
ᱦᱳᱭ
ᱱᱤᱭᱟᱹ ᱥᱟᱨ ᱡᱮᱴᱟ ᱱᱚᱣᱟ ᱫᱚᱠᱟᱱ ᱠᱷᱚᱱ ᱠᱤᱨᱤᱧ ᱠᱟᱛᱮᱫ ᱱᱤᱭᱟᱹ ᱡᱮ ᱚᱱᱟ ᱠᱳᱢᱯᱟᱱᱤ ᱠᱷᱚᱱ ᱵᱮᱱᱟᱣ ᱠᱟᱛᱮ ᱚᱱᱟ ᱡᱮᱴᱟ ᱦᱤᱡᱩᱜ ᱠᱟᱱᱟ ᱚᱱᱟ ᱨᱮᱫᱚ ᱡᱟᱹᱥᱛᱤᱼᱼ ᱛᱞᱤᱧ ᱢᱟᱱᱮ ᱦᱟᱥᱟᱭ ᱠᱷᱚᱛᱤ ᱭᱮᱫ ᱠᱟᱱ ᱛᱟᱵᱚᱱᱟ ᱯᱮᱞᱟᱥᱼᱼ ᱚᱱᱟ ᱯᱷᱚᱞᱚᱱ ᱦᱚᱸ ᱠᱚᱢ ᱦᱩᱭᱩᱜ ᱠᱟᱱ ᱛᱟᱵᱳᱱᱟ ᱟᱨ ᱩᱱᱠᱩ ᱟᱵᱚᱨᱮᱱ ᱡᱮᱴᱟ ᱩᱱᱠᱩ ᱞᱮᱸᱰᱮᱫ ᱵᱚᱱ ᱢᱮᱛᱟ ᱠᱚ ᱠᱟᱱᱟ ᱩᱱᱠᱩ ᱦᱚᱸ ᱵᱟᱹᱭ ᱵᱟᱹᱭ ᱛᱮᱵᱚᱱ ᱟᱫ ᱤᱫᱤᱭᱮᱫ ᱠᱚᱣᱟ᱾
ᱦᱳᱭ ᱦᱳᱭ ᱟᱨᱚᱸ ᱱᱚᱝᱠᱟ ᱦᱚᱸ ᱜᱚᱝᱠᱮ ᱧᱮᱞᱚᱜ ᱠᱟᱱᱟ ᱡᱮ ᱵᱟᱝᱟ ᱟᱹᱰᱤ ᱜᱟᱱᱼᱼ ᱟᱛᱳ ᱠᱚᱨᱮ ᱧᱮᱞᱚᱜ ᱠᱟᱱᱟ ᱡᱮ ᱥᱟᱨ ᱵᱷᱤᱥ ᱠᱚᱠᱚ ᱮᱢ ᱮᱢᱛᱮ ᱢᱟᱱᱮᱼᱼ ᱟᱡᱚᱢ ᱛᱟᱦᱮᱤᱧ ᱱᱚᱝᱠᱟ ᱜᱮ ᱢᱤᱫᱴᱟᱝ ᱵᱚᱭᱦᱟ ᱥᱟᱟᱞᱟᱜ ᱨᱚᱯᱚᱲ ᱠᱟᱱ ᱛᱟᱦᱮᱸᱫ ᱩᱱᱤᱼᱼ
ᱦᱳᱭᱼᱼ
ᱟᱠ ᱛᱮᱫᱚ ᱱᱚᱜᱚᱭ ᱠᱟᱴᱠᱚᱢ ᱠᱚ ᱵᱟᱠᱷᱟᱱ ᱦᱟᱹᱠᱩ ᱠᱚᱼᱼ
ᱦᱳᱭ
ᱵᱚᱸᱜᱟ ᱠᱚ ᱩᱱᱠᱩ ᱠᱚᱫᱚ ᱵᱟᱠᱚ ᱧᱟᱢ ᱱᱚᱜᱚᱭ ᱱᱮᱛᱟᱨᱟᱢ ᱾
ᱟᱨᱼᱼᱼ ᱦᱮᱸ ᱜᱚᱢᱠᱮ ᱚᱱᱟ ᱫᱚᱼᱼ ᱱᱚᱜ ᱚᱭ ᱡᱮ ᱟᱵᱚ ᱫᱚᱠᱟᱱ ᱨᱮᱱᱟᱜ ᱥᱟᱨ ᱠᱚᱵᱚᱱ ᱤᱭᱩᱥ ᱮᱮᱫ ᱠᱟᱱᱟ ᱚᱱᱟ ᱠᱷᱟᱹᱛᱤᱨ ᱛᱮ ᱩᱠᱩ ᱩᱱᱠᱩ ᱫᱚ ᱟᱵᱚ ᱫᱚ ᱵᱟᱹᱭ ᱵᱟᱹᱭ ᱛᱮᱵᱚᱱ ᱱᱤᱞᱟᱹᱢ ᱤᱫᱤᱭᱮᱫ ᱠᱚᱣᱟ ᱟᱨ ᱚᱱᱟ ᱵᱟᱼᱼ ᱠᱟᱛᱮ ᱟᱵᱚ ᱡᱩᱫᱤ ᱱᱚᱣᱟ ᱜᱩᱨᱤᱡ ᱢᱟᱸᱫᱮ ᱨᱮᱱᱟᱜ ᱵᱚᱱ ᱤᱭᱟᱹ ᱞᱮᱠᱷᱷᱟᱡ ᱢᱮᱱᱠᱷᱟᱱ ᱫᱚ ᱢᱟᱱᱮ ᱚᱱᱟ ᱠᱷᱚᱡ ᱫᱚ ᱢᱟᱱᱮᱼᱼ ᱩᱱᱠᱩ ᱦᱚᱸᱵᱚᱱ ᱧᱮᱞ ᱧᱟᱢ ᱠᱚᱣᱟ ᱥᱮ ᱩᱱᱠᱩ ᱦᱚᱸ ᱟᱵᱚᱨᱮᱱ ᱢᱤᱫᱴᱮᱱ ᱪᱟᱹᱥᱤ ᱵᱚᱭᱦᱟ ᱠᱟᱱ ᱜᱮᱭᱟ ᱠᱚᱠᱩ ᱠᱟᱴ ᱠᱚᱼᱼ ᱠᱚᱢ ᱠᱚ ᱥᱮ ᱞᱮᱸᱰᱮᱫ ᱠᱚ ᱥᱮ ᱨᱚᱠᱚᱡ ᱠᱚᱵᱚᱱ ᱧᱮᱞ ᱟᱭᱢᱟ ᱠᱤᱪᱷᱩ ᱵᱚᱱ ᱧᱟᱢ ᱠᱚᱜᱮᱭᱟ᱾ ᱢᱮᱱ ᱠᱷᱟᱱ ᱜᱚᱝᱠᱮ ᱟᱹᱞᱤᱧ ᱫᱚ᱾ ᱟᱹᱞᱤᱧᱟᱜ ᱱᱚᱱᱚᱛᱮ ᱱᱟᱜ ᱫᱚ ᱞᱤᱧ ᱧᱮᱞ ᱟᱼᱠᱟᱫᱟ ᱢᱟᱹᱱᱮ ᱮᱠᱥᱳ ᱯᱟᱨᱥᱮᱱ ᱨᱮ ᱟᱹᱞᱤᱧ ᱞᱤᱧ ᱧᱮᱞ ᱟᱼᱠᱟᱫᱟᱼᱼ ᱛᱮᱫᱚ ᱢᱟᱹᱱᱮ ᱱᱳᱵᱽᱵᱚᱭ ᱯᱟᱨᱥᱮᱱ ᱫᱚ ᱢᱟᱹᱱᱮ ᱚᱱᱟ ᱜᱩᱨᱤᱡ ᱦᱟᱥᱟᱹ ᱚᱱᱟ ᱜᱩᱨᱤᱡ ᱡᱮᱴᱟ ᱟᱵᱚᱣᱟᱜ ᱰᱟᱹᱝᱨᱤ ᱜᱩᱨᱤᱡ ᱦᱮ ᱚᱱᱟ ᱚᱱᱟ ᱜᱮ ᱢᱟᱴᱷ ᱨᱮ ᱡᱟᱹᱥᱛᱤ ᱫᱚ ᱮᱨ ᱦᱩᱭᱩᱜᱹ ᱠᱟᱱᱟ ᱟᱨ ᱱᱚᱣᱟ ᱫᱚᱠᱟᱱ ᱨᱮᱱᱟᱜ ᱥᱟᱨ ᱠᱚᱫᱚᱛᱚ ᱫᱚ ᱢᱟᱹᱱᱮ ᱠᱤ ᱠᱤᱹᱪᱷᱩ ᱮᱠᱫᱚᱢ ᱠᱚᱢ ᱱᱚᱛᱮ ᱫᱚ ᱢᱟᱹᱱᱮ ᱟᱹᱰᱤ ᱠᱚᱢ ᱜᱮᱭᱟ ᱟᱫᱚ ᱚᱱᱟ ᱤᱭᱟᱹᱛᱮ ᱟᱹᱞᱤᱧ ᱫᱚ ᱱᱚᱛᱮ ᱫᱚ ᱠᱟᱴᱠᱚᱢᱹ ᱵᱮᱱ ᱢᱮᱱ ᱥᱮ ᱱᱩᱠᱩ ᱨᱚᱠᱚᱡ ᱠᱚᱵᱮᱱ ᱢᱮᱱ ᱠᱚ ᱥᱮ ᱱᱩᱠᱩ ᱦᱟᱹᱠᱩ ᱠᱚᱦᱚᱸ ᱵᱮᱱ ᱢᱮᱱ ᱠᱚ ᱩᱱᱠᱩ ᱫᱚᱠᱚ ᱧᱟᱢᱚᱜ ᱜᱮᱭᱟ
ᱟᱪᱷᱟᱹ ᱟᱹᱰᱤ ᱱᱟᱯᱟᱭ ᱦᱮᱸ ᱩᱱᱠᱩ ᱠᱚ ᱡᱩᱫᱤ ᱵᱟᱠᱚ ᱛᱟᱦᱮᱱᱟᱹ ᱛᱟᱦᱚᱸᱞᱮ ᱢᱟᱹᱱᱮ ᱟᱹᱰᱤ ᱡᱮᱢᱚᱱ ᱟᱵᱚ ᱟᱵᱚ ᱢᱟ ᱵᱟᱹᱫᱽ ᱵᱟᱹᱭᱦᱟᱹᱲ ᱠᱚᱨᱮᱜ ᱠᱟᱹᱢᱤ ᱦᱚᱲ ᱠᱟᱱᱟ ᱵᱚᱱ ᱛᱚ ᱢᱟᱹᱱᱮ ᱯᱚᱨᱮ ᱠᱟᱹᱴᱤᱡ ᱵᱟᱵᱚᱱ ᱧᱟᱢ ᱠᱚᱣᱟ ᱛᱟᱦᱚᱸᱞᱮ ᱢᱟ ᱟᱹᱰᱤᱡᱳᱨ ᱜᱮ
ᱦᱳᱭ ᱦᱳᱭ ᱟᱨ ᱜᱚᱝᱠᱮ
ᱛᱚ ᱟᱵᱚ ᱦᱮᱸ ᱞᱟᱹᱭᱵᱮᱱ
ᱦᱮᱸ ᱦᱳᱭ ᱢᱮᱱᱫᱟᱞᱤᱧ ᱱᱚᱜᱼᱚᱭ ᱟᱵᱚ ᱡᱮ ᱱᱚᱜᱼᱚᱭ ᱱᱚᱣᱟ ᱥᱟᱨ ᱤᱭᱟᱹᱛᱮᱫ ᱤᱭᱩᱥ ᱚᱱᱟ ᱠᱚ ᱵᱮᱵᱚᱦᱟᱨ ᱵᱮᱵᱚᱦᱟᱨ ᱛᱮ ᱟᱵᱚ ᱱᱩᱠᱩ ᱦᱮᱸ ᱪᱮᱞᱤ ᱠᱚ ᱢᱮᱛᱟᱜ ᱠᱚ ᱱᱩᱠᱩ ᱨᱚᱴᱮ ᱠᱚᱦᱚᱸ ᱱᱩᱠᱩ ᱦᱚᱸ ᱱᱩᱠᱩ ᱦᱚᱸ ᱢᱤᱫᱴᱮᱱ ᱟᱵᱚ ᱨᱮᱱ ᱪᱟᱹᱥᱤ ᱵᱚᱱᱫᱷᱩ ᱠᱟᱱ ᱜᱮᱭᱟ ᱠᱚ ᱩᱱᱠᱩ ᱨᱚᱴ ᱨᱚᱴᱮ ᱛᱮᱠᱚ ᱨᱚᱴᱮ ᱦᱚᱸ ᱢᱮᱱᱠᱷᱟᱱ ᱨᱚᱴᱮᱭᱟᱜ ᱠᱟᱹᱢᱤ ᱫᱚ ᱠᱟᱱᱟ ᱨᱚᱴ ᱴᱮᱭᱟᱜ ᱠᱟᱹᱢᱤ ᱫᱚ ᱠᱟᱱᱟ ᱡᱮ ᱟᱵᱚᱣᱟᱜ ᱡᱮᱴᱟ ᱦᱩᱲᱩ ᱨᱮᱱᱟᱜ ᱯᱷᱚ ᱯᱷᱚᱞᱚᱱ ᱦᱩᱭᱩᱜ ᱠᱟᱱᱟ ᱟᱫᱚ ᱢᱮᱱᱠᱷᱟᱱ ᱚᱱᱮ ᱡᱮ ᱤᱭᱟᱹ ᱩᱱᱠᱩ ᱛᱤᱡᱩ ᱛᱤᱡᱩ ᱠᱚ ᱞᱟᱜᱟᱜ ᱠᱟᱱ ᱛᱟᱵᱚᱱᱟ ᱢᱮᱱᱠᱷᱟᱱ ᱨᱚᱴᱮᱭᱟᱜ ᱠᱟᱹᱢᱤ ᱫᱚ ᱦᱩᱭᱩᱜ ᱠᱟᱱᱟ ᱩᱱᱠᱩ ᱛᱤᱡᱩ ᱠᱚ ᱡᱚᱢ ᱠᱚᱣᱟ ᱢᱮᱱᱠᱷᱟᱱ ᱟᱵᱚ ᱚᱱᱟ ᱤᱭᱟᱹ ᱫᱚᱠᱟᱱ ᱨᱮᱱᱟᱜ ᱥᱟᱨ ᱮᱢ ᱮᱢᱛᱮ ᱟᱵᱚ ᱫᱚ ᱩᱱᱠᱩ ᱨᱚᱴ ᱴᱮ ᱠᱚᱦᱚᱸ ᱵᱚᱱ ᱱᱤᱞᱟᱹᱢ ᱤᱫᱤᱭᱮᱫ ᱠᱚᱣᱟ ᱟᱨ ᱚᱱᱟ ᱫᱚ ᱢᱮᱱᱠᱷᱟᱱ ᱟᱹᱰᱤ ᱢᱟᱨᱟᱠᱛᱚᱠ ᱵᱚᱞᱮ ᱵᱷᱩᱞ ᱵᱚᱱ ᱠᱟᱹᱢᱤᱭᱮᱫᱟ ᱢᱮᱱᱠᱷᱟᱱ ᱱᱚᱝᱠᱟ ᱫᱚ ᱟᱵᱚᱣᱟᱜ ᱫᱚ ᱩᱪᱤᱛ ᱫᱚ ᱵᱟᱝ ᱠᱟᱱᱟ ᱡᱮ ᱟᱵᱚ ᱫᱚ ᱫᱚᱠᱟᱱ ᱨᱮᱱᱟᱜ ᱵᱮᱵᱚᱦᱟᱨ ᱠᱟᱛᱮᱫ ᱵᱚᱱ ᱤᱭᱟᱹᱭᱟ ᱢᱮᱱᱛᱮ ᱪᱮᱫᱟᱜ ᱥᱮ ᱩᱱᱠᱩ ᱨᱚᱴᱮ ᱦᱚᱸ ᱢᱤᱫᱴᱮᱱ ᱟᱵᱚᱣᱟᱜ ᱚᱱᱟ ᱡᱮᱴᱟ ᱛᱤᱡᱩ ᱞᱤᱧ ᱢᱮᱱᱮᱫ ᱠᱟᱱᱟ ᱩᱱᱠᱩ ᱦᱩᱲᱩ ᱨᱮᱱ ᱛᱤᱡᱩ ᱡᱮᱴᱟ ᱩᱱᱠᱩ ᱠᱚ ᱡᱚᱢᱮᱫ ᱠᱚᱣᱟ ᱠᱚᱣᱟᱜ ᱥᱮ ᱱᱩᱠᱩ ᱦᱟᱹᱠᱩ ᱦᱚᱸ ᱩᱱᱠᱩ ᱫᱟᱜ ᱨᱮᱱ ᱛᱤᱡᱩ ᱠᱚ ᱩᱱᱠᱩ ᱠᱤᱪᱷᱩ ᱠᱤᱪᱷᱩ ᱠᱟᱹᱴᱤᱡ ᱠᱟᱹᱴᱤᱡ ᱛᱤᱡᱩ ᱠᱚᱠᱚ ᱛᱟᱦᱮᱱᱟ ᱩᱱᱠᱩ ᱦᱚᱸᱠᱚ ᱡᱚᱢ ᱠᱚᱣᱟ ᱠᱚᱣᱟ ᱟᱫᱚ ᱫᱚᱠᱟᱱ ᱨᱮᱱᱟᱜ ᱦᱳᱭ ᱫᱚᱠᱟᱱ ᱨᱮᱱᱟᱜ ᱥᱟᱨ ᱵᱟᱝ ᱠᱟ ᱠᱟᱛᱮᱫ ᱟᱵᱚ ᱡᱩᱫᱤ ᱟᱯᱱᱟᱨᱟᱜ ᱡᱮᱴᱟ ᱚᱱᱟ ᱚᱲᱟᱜ ᱨᱮᱱᱟᱜ ᱚᱱᱟ ᱜᱩᱨᱤᱡ ᱢᱟᱸᱫᱮ ᱨᱮᱱᱟᱜ ᱥᱟᱨ ᱜᱮ ᱵᱮᱵᱚᱦᱟᱨ ᱫᱚ ᱟᱹᱞᱤᱧ ᱫᱚ ᱟᱹᱰᱤ ᱵᱮᱴᱟᱨ ᱞᱤᱧ ᱢᱮᱱᱟ
ᱚ ᱦᱳᱭ ᱱᱚᱣᱟ ᱫᱚ ᱜᱚᱢᱠᱮ ᱟᱹᱰᱤ ᱦᱮᱸ ᱡᱚᱛᱷᱟᱛ ᱠᱟᱛᱷᱼᱛᱷᱟ
ᱦᱮᱸ ᱜᱚᱝᱠᱮ ᱵᱟᱹᱞᱤ ᱵᱟᱹᱧ ᱟᱸᱡᱚᱢ ᱡᱚᱢ ᱫᱚ ᱢᱚᱸᱡᱽ ᱛᱮ ᱞᱟᱹᱭ ᱵᱮᱱ
ᱦᱮᱸ ᱜᱚᱝᱠᱮ ᱞᱤᱧ ᱞᱟᱹᱭ ᱮᱫᱟ ᱡᱮ ᱵᱟᱝᱼᱟ ᱦᱚᱸ ᱟᱵᱩ ᱢᱟ ᱱᱮᱛᱟᱨ ᱢᱟ ᱥᱟᱨᱵᱷᱤᱥ ᱵᱚ ᱞᱟᱜᱟᱣ ᱮᱫ ᱢᱟᱱᱮ ᱥᱟᱨᱵᱤᱥ ᱪᱟᱣᱞᱤ ᱦᱚᱸ ᱱᱟᱦᱟᱸᱜ ᱵᱩᱱ ᱡᱚᱢ ᱮᱫᱟ ᱾ ᱛᱚ ᱢᱟᱱᱮ ᱥᱟᱨᱵᱤᱥ ᱪᱟᱣᱞᱮ ᱡᱚᱢ ᱠᱷᱟᱹᱛᱤᱨ ᱛᱮ ᱢᱟᱱᱮ ᱟᱵᱚᱣᱟᱜ ᱟᱭᱩ ᱦᱚᱸ ᱠᱚᱢᱚᱜ ᱠᱟᱱ ᱛᱟᱵᱚᱱᱟ ᱯᱟᱹᱦᱤᱞ ᱦᱤᱞ ᱦᱚᱲ ᱫᱚ ᱧᱮᱞ ᱜᱟᱱᱚᱜᱼᱟ ᱩᱱᱠᱩ ᱫᱚ ᱢᱟᱱᱮ ᱮ ᱫᱟᱨᱮᱹ ᱠᱚᱨᱮᱹ ᱡᱟᱦᱟᱸ ᱠᱚ ᱛᱟᱦᱮᱸᱱ ᱛᱟᱦᱮᱸᱱ ᱢᱟᱱᱮ ᱱᱚᱜᱼᱚᱭ ᱡᱚ ᱵᱤᱞᱤ ᱠᱚ ᱚᱱᱟ ᱠᱚ ᱡᱚᱢ ᱟᱠᱚ ᱟᱨ ᱢᱟᱱᱮ ᱩᱱᱠᱩ ᱫᱚ ᱱᱩᱠᱩ ᱠᱷᱚᱛ ᱪᱮᱛᱟᱱ ᱨᱮᱜᱮ ᱡᱟᱦᱟᱸ ᱦᱩᱲᱩ ᱠᱚᱠᱚ ᱪᱟᱥᱟᱹ ᱚᱱᱟ ᱦᱩᱲᱩ ᱠᱚᱜᱮ ᱠᱚ ᱡᱚᱢ ᱛᱟᱦᱮᱱᱟ ᱚᱱᱟ ᱠᱷᱟᱹᱛᱤᱨ ᱩᱱᱠᱩ ᱫᱚ ᱢᱟᱱᱮ ᱱᱚᱜᱼᱚᱭ ᱧᱮᱞ ᱠᱚᱣᱟ ᱵᱚᱱ ᱦᱟᱸ ᱮᱠᱥᱚ ᱛᱚ ᱵᱚᱪᱷᱚᱨ ᱫᱷᱟᱹᱵᱤᱡ ᱦᱚᱸᱠᱚ ᱛᱟᱦᱮᱸᱱ ᱠᱟᱱ ᱜᱮ ᱛᱟᱵᱚᱱ ᱛᱟᱦᱮᱸᱫ ᱵᱟᱧᱪᱟᱣ ᱠᱚ ᱛᱟᱦᱮᱸᱱ ᱠᱟᱱ ᱛᱟᱦᱮᱸᱫ ᱟᱨ ᱱᱮᱛᱟᱨ ᱫᱚ ᱟᱵᱚ ᱢᱟᱱᱮ ᱥᱟᱴ ᱥᱳᱛᱳᱨ ᱨᱮᱠᱷᱟᱱ ᱜᱮ ᱵᱚᱱ ᱟᱵᱚ ᱫᱚ ᱵᱚᱸᱜᱟ ᱪᱟᱞᱟᱜ ᱠᱟᱱᱟ ᱵᱚᱱ
ᱦᱳᱭ ᱦᱳᱭ ᱦᱳᱭ ᱦᱮᱸ ᱱᱤᱭᱟᱹ ᱫᱚ ᱱᱚᱜ ᱚᱭ ᱟᱵᱚᱣᱟᱜ ᱚᱱᱮ ᱠᱟᱹᱴᱤᱡ ᱠᱟᱹᱴᱤᱡ ᱵᱷᱩᱞ ᱵᱩᱱ ᱠᱚᱨᱟᱣ ᱮᱫ ᱠᱟᱱ ᱛᱮᱸᱜᱮ ᱱᱤᱭᱟ ᱫᱚ ᱟᱵᱚ ᱱᱤᱡᱮ ᱛᱮᱜᱮ ᱱᱤᱭᱟᱹ ᱠᱚᱫᱚ ᱵᱚᱱ ᱟᱫᱟ ᱚᱱᱟ ᱤᱭᱟᱹ ᱛᱮᱜᱮ ᱟᱵᱚᱣᱟᱜ ᱱᱚᱜᱼᱚ ᱱᱚᱣᱟ ᱟᱭᱩ ᱠᱚ ᱡᱮ ᱟᱵᱚᱣᱟᱜ ᱟᱭᱩ ᱫᱚ ᱠᱚᱢ ᱦᱮᱡ ᱠᱟᱱᱟ ᱟᱨ ᱟᱨ ᱵᱟᱠᱷᱟᱱ ᱫᱚ ᱞᱟᱦᱟᱛᱮᱱ ᱠᱚ ᱮᱱᱠᱩ ᱦᱟᱲᱟᱢᱵᱟ ᱛᱟᱠᱚ ᱩᱱᱠᱩ ᱥᱮ ᱩᱱᱠᱩ ᱫᱚ ᱢᱮᱱᱠᱷᱟᱱ ᱧᱮᱞ ᱢᱟᱱ ᱞᱤᱧ ᱟᱸᱡᱚᱢ ᱟᱠᱟᱫᱟ ᱡᱮ ᱮᱸ ᱡᱟᱦᱟᱸ ᱛᱤᱱᱟᱹᱜ ᱜᱮ ᱵᱷᱟᱜᱽᱣᱟ ᱰᱮᱸᱜᱟ ᱠᱟᱛᱮᱜ ᱠᱚ ᱛᱟᱦᱮᱸ ᱠᱟᱱ ᱨᱮᱦᱚᱸ ᱩᱱᱠᱩ ᱫᱚ ᱱᱮᱦᱚᱭ ᱱᱤᱭᱟᱹ ᱱᱤᱭᱟᱹ ᱵᱤᱨ ᱵᱩᱨᱩ ᱟ ᱨᱮᱱ ᱱᱩᱠᱩ ᱟᱵᱚᱨᱮᱱ ᱤᱭᱟᱹ ᱠᱚᱵᱚ ᱦᱳᱭᱛᱚ ᱩᱱᱠᱩ ᱥᱤᱠᱟᱨ ᱢᱟᱱᱮ ᱤᱭᱟᱹᱠᱚ ᱪᱟᱞᱟᱜ ᱠᱟᱱ ᱛᱟᱦᱮᱱᱟ ᱟᱨᱠᱤ ᱥᱮᱸᱫᱽᱨᱟ ᱠᱚ ᱪᱟᱞᱟᱜ ᱠᱟᱱ ᱛᱟᱦᱮᱱᱟ
ᱥᱮᱸᱫᱽᱨᱟ ᱠᱟᱛᱮᱫ ᱚᱱᱛᱮ ᱠᱷᱚᱱᱚᱡ ᱩᱱᱠᱩ ᱠᱚ ᱟᱹᱜᱩ ᱠᱟᱛᱮᱫ ᱩᱱᱠᱩ ᱠᱚ ᱤᱭᱟᱹᱭᱮᱫ ᱠᱚ ᱛᱟᱦᱮᱱᱟ ᱛᱟᱨᱯᱚᱨᱮ ᱪᱟᱥᱚᱜ ᱵᱟᱟᱥᱚᱜ ᱨᱮᱦᱚᱸ ᱞᱤᱧ ᱧᱮᱞ ᱢᱟᱱᱮ ᱠᱚ ᱞᱟᱹᱭᱟ ᱡᱮ ᱢᱟᱱᱮ ᱱᱮᱛᱟᱨ ᱫᱚ ᱱᱚᱜᱼᱚᱭ ᱟᱭᱢᱟ ᱠᱤᱪᱷᱩ ᱩᱰᱩᱠᱚᱜ ᱠᱟᱱᱟ ᱢᱮᱱᱠᱷᱟᱱ ᱫᱚ ᱞᱟᱦᱟ ᱛᱮᱫᱚ ᱱᱚᱝᱠᱟ ᱫᱚ ᱵᱟᱝ ᱛᱟᱦᱮᱸ ᱠᱟᱱᱟ ᱢᱮᱱᱠᱷᱟᱱ ᱦᱟᱥᱟ ᱠᱷᱚᱡᱜᱤ ᱟᱡ ᱛᱮᱜᱮ ᱢᱚᱸᱡᱽ ᱜᱤ ᱫᱟᱨᱮᱜ ᱠᱟᱱ ᱛᱟᱦᱮᱱᱟ ᱥᱮ ᱦᱩᱲᱩ ᱦᱚᱸ ᱯᱷᱚᱞᱚᱱᱚᱜ ᱠᱟᱱ ᱛᱟᱦᱮᱱᱟ ᱟᱨ ᱚᱱᱟ ᱡᱚᱢ ᱛᱮᱜᱮ ᱩᱱᱠᱩ ᱦᱚᱸ ᱟᱵᱚ ᱱᱮᱛᱟᱨᱟᱜ ᱡᱮᱴᱟᱱᱤᱧ ᱧᱮᱞ ᱮᱫᱟ ᱟᱵᱚᱣᱟᱜ ᱟᱭᱩ ᱢᱟ ᱠᱚᱢ ᱠᱟᱱᱟ ᱚᱱᱟ ᱥᱟᱶ ᱥᱟᱶᱛᱮ ᱟᱵᱚᱣᱟᱜ ᱥᱮᱨᱚᱠᱚᱢ ᱫᱟᱲᱮ ᱵᱟᱹᱱᱩᱜ ᱠᱟᱫᱟ ᱢᱮᱱᱠᱷᱟᱱ ᱞᱟᱦᱟᱛᱮ ᱦᱟᱲᱟᱢᱵᱟ ᱛᱟᱠᱚᱣᱟᱜ ᱫᱟᱲᱮ ᱫᱚ ᱦᱚᱭᱛᱚ ᱟᱵᱚ ᱠᱷᱚᱡ ᱫᱚ ᱵᱟᱨᱩᱱ ᱢᱟᱱᱮ ᱫᱩ ᱜᱩᱱ ᱵᱮᱱ ᱞᱟᱹᱭ ᱫᱟᱲᱭᱟᱜ ᱟᱨᱠᱤ ᱦᱳ ᱡᱟᱥᱛᱤ
ᱦᱳᱭ ᱦᱳᱭ ᱦ ᱦᱮᱸ ᱜᱚᱝᱠᱮ ᱴᱷᱤᱠ ᱵᱤᱱ ᱞᱟᱹᱭ ᱦᱚᱪᱚ ᱟ ᱟᱵᱚ ᱫᱚ ᱱᱤᱛᱚ ᱢᱟᱱᱮ ᱡᱷᱚᱛᱚ ᱵᱷᱮᱡᱟᱞ ᱠᱷᱟᱵᱟᱨ ᱵᱚᱱ ᱡᱚᱢ ᱮᱫᱟ ᱥᱮ ᱦᱟᱱᱟᱱᱣᱟ ᱚᱱᱟ ᱠᱷᱟᱹᱛᱤᱨ ᱟᱵᱚᱣᱟᱜ ᱪᱮᱛᱟᱱ ᱨᱮ ᱢᱟᱱᱮ ᱩᱱᱟᱜ ᱫᱟᱲᱮ ᱯᱟᱪᱩᱜ ᱟᱨ ᱩᱱᱠᱩ ᱯᱟᱹᱦᱤᱞ ᱦᱚᱲ ᱫᱚ ᱯᱩᱨᱟᱹ ᱡᱟᱦᱟᱸ ᱠᱚ ᱡᱚᱢ ᱛᱟᱦᱮᱱ ᱚᱱᱟᱫᱚ ᱯᱩᱨᱟᱹ ᱠᱳᱱᱳ ᱥᱟᱨᱵᱷᱤᱥ ᱦᱚᱸ ᱵᱟᱝ ᱛᱟᱦᱮᱸ ᱠᱟᱱ ᱛᱟᱦᱮᱸᱫ ᱟᱨ ᱠᱳᱱᱚ ᱤᱭᱟᱹ ᱦᱚᱸ ᱵᱟᱝᱟ ᱯᱩᱨᱟᱹ ᱟᱹᱰᱤ ᱵᱷᱟᱜᱤ ᱡᱤᱱᱤᱥ ᱠᱚ ᱡᱚᱢ ᱮᱫ ᱛᱟᱦᱮᱸ ᱚᱱᱟ ᱠᱷᱟᱹᱛᱤᱨ ᱩᱱᱠᱩ ᱫᱚ ᱢᱟᱱᱮ ᱫᱟᱲᱮ ᱛᱟᱦᱮᱸ ᱠᱟᱱ ᱛᱟᱠᱚ ᱛᱟᱦᱮᱸᱱᱟ
ᱦᱳᱭ ᱦᱳᱭ ᱦᱮᱸ ᱜᱚᱝᱠᱮ ᱠ ᱟᱨ ᱱᱚᱜᱼᱚ ᱱᱤᱭᱟᱹ ᱦᱚᱸᱞᱤᱧ ᱧᱮᱞ ᱟᱠᱟᱫᱟ ᱢᱟᱱᱮ ᱱᱮᱛᱟᱨ ᱨᱮᱞᱤᱧ ᱧᱮᱞ ᱮᱫᱟ ᱱᱤᱞᱟᱹᱢ ᱪᱟᱞᱟᱜ ᱠᱟᱱᱟ ᱱᱚᱜᱼᱚ ᱱᱮ ᱡᱴᱟ ᱵᱚᱱ ᱢᱮᱛᱟᱣᱟᱜ ᱠᱟᱱᱟ ᱰᱟᱝᱨᱟ ᱮᱴ ᱚᱱᱟ ᱢᱟᱭ ᱠᱟᱹ ᱮᱢᱟ
ᱦᱮ ᱜᱚᱢᱠᱮ ᱴᱷᱤᱠᱟᱹᱱᱟ ᱠᱟᱱᱟ ᱵᱮᱥᱴᱮᱠ
ᱦᱟᱴᱟᱜ ᱟᱲᱟᱜ ᱫᱚ ᱦᱳᱭ ᱱᱮᱛᱟᱨ ᱞᱤᱧ ᱧᱮᱞᱫᱟ ᱚᱱᱟ ᱠᱚᱦᱚᱸ ᱟᱫ ᱪᱟᱵᱟᱜ ᱠᱟᱱᱟ ᱠᱟᱨᱚᱱ ᱚᱱᱟ ᱥᱟᱨ ᱯᱚᱫᱟᱨᱛᱷᱚ ᱵᱚᱱ ᱤᱭᱩᱡᱮᱫ ᱠᱟᱱ ᱛᱮᱜᱮ ᱱᱚᱣᱟ ᱠᱚᱫᱚ ᱟᱫ ᱪᱟᱵᱟᱜ ᱠᱟᱱᱟ ᱵᱟᱠᱷᱟᱡ ᱰᱟᱝᱨᱟ ᱠᱟᱴᱟ ᱮᱢᱚᱜ ᱞᱟᱹᱜᱤᱫ ᱢᱟᱭᱟᱝ ᱞᱟᱹᱜᱤᱫ ᱫᱚ ᱟᱹᱰᱤ ᱮᱠ ᱛᱮᱜ ᱜᱮ ᱡᱟᱹᱨᱩᱲᱟ
ᱚ ᱦᱚᱭ ᱜᱚᱝᱠᱮ
ᱦᱳᱭ
ᱦᱮᱸ ᱟᱫᱚ ᱟᱹᱵᱤᱱ ᱡᱟᱦᱟᱸᱟᱸᱴᱟᱜ ᱵᱤᱱ ᱞᱟᱹᱭ ᱦᱚᱪᱚ ᱠᱮᱭᱟ ᱪᱮᱫ ᱰᱟᱝᱨᱟ
ᱦ ᱦᱚᱭ ᱰᱟᱝᱨ ᱠᱟᱴᱟᱜ